ᱜᱚᱢᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ᱾ ᱜᱚᱢᱠᱮ ᱢᱮᱱ ᱚᱪᱚ ᱤᱫᱟᱹᱧ ᱤᱭᱟᱹ ᱟᱵᱚ ᱡᱟᱦᱟᱸ ᱤᱭᱟᱹ ᱦᱚᱲᱢᱚ ᱥᱟᱶ ᱥᱟᱶᱛᱮ ᱦᱟᱸᱥᱟ ᱢᱟᱱᱮ ᱟᱵᱚ ᱦᱟᱥᱟ ᱡᱩᱢᱤ ᱨᱮᱱᱟᱜ ᱦᱚᱸ ᱠᱷᱚᱛᱤ ᱦᱩᱭᱩᱜ ᱠᱟᱱ ᱫᱚ ᱡᱟᱦᱟᱸ ᱨᱟᱥᱟᱭᱚᱱᱤᱠ ᱥᱟᱨ ᱛᱮ ᱚᱱᱟ ᱫᱚ ᱦᱟᱸᱜ ᱟᱵᱚ ᱱᱤᱛᱚᱜ ᱪᱮᱫ ᱞᱮᱠᱟ ᱠᱟᱛᱮ ᱴᱮᱠᱟᱣ ᱫᱟᱨᱟᱢ ᱦᱩᱭᱩᱜ ᱛᱟᱵᱚᱱᱟ ᱥᱮ ᱟᱵᱚ ᱨᱟᱥᱟᱭᱱᱤᱠ ᱥᱟᱨ ᱵᱚ ᱠᱚᱢᱟ ᱥᱮᱵᱚ ᱡᱚᱭᱵᱚ ᱥᱟᱨ ᱨᱮᱵᱚ ᱵᱮᱵᱚᱦᱟᱨᱟ ᱥᱮ ᱢᱮᱥᱟᱢᱤᱥᱤ ᱵᱟᱱᱟᱨ ᱢᱮᱥᱟᱢᱤᱥᱤ ᱠᱟᱛᱮᱫ ᱵᱚ ᱤᱭᱟᱹᱭᱟ᱾ ᱞᱟᱜᱟᱣᱟ ᱚᱠᱟᱴᱟᱜ ᱵᱮᱥ ᱠᱚᱜᱼᱟ
ᱦ
ᱨᱚᱲᱚ ᱧᱚᱜ ᱠᱟᱱ
ᱡᱟᱦᱟᱸ ᱯᱚᱨᱤᱢᱟᱱ ᱛᱮ ᱨᱟᱥᱟᱭᱱᱤᱠ ᱥᱟᱨ ᱟᱵᱚ ᱵᱟᱹᱫ ᱵᱟᱹᱭᱦᱟᱹᱲ ᱵᱚᱱ ᱵᱮᱵᱚᱦᱟᱨ ᱮᱫᱟ ᱚᱱᱟ ᱯᱷᱚᱞᱚᱱ
ᱦᱳᱭ
ᱡᱟᱦᱟᱸᱵᱚᱱ ᱧᱮᱞ ᱞᱮᱠᱷᱟᱱ ᱟᱵᱚ ᱢᱤᱫᱴᱟᱝ ᱡᱟᱦᱟᱸ ᱠᱚ
ᱦᱮᱸ ᱦᱳᱭ ᱦᱳᱭ ᱦᱳᱭ ᱦᱳᱭ ᱦᱳᱭ ᱜᱚᱝᱠᱮ ᱦᱟᱸᱜ ᱠᱟᱴᱤᱡ ᱜᱚᱝᱠᱮᱭᱟᱜᱟᱸᱜ ᱠᱟᱹᱴᱤᱡ ᱱᱮᱴᱚᱣᱟᱨᱠ ᱰᱤᱥᱴᱟᱵᱚᱜ ᱠᱟᱱᱟ ᱦᱟᱸᱜ ᱠᱟᱹᱴᱤᱡ ᱜᱚᱢᱠᱮ ᱟᱜ ᱱᱮᱴᱚᱣᱟᱨᱠ ᱰᱤᱥᱴᱟᱵᱚᱜ ᱠᱟᱱᱟ ᱠᱟᱹᱴᱤᱡ ᱦᱮᱸ᱾ ᱦᱳᱭ
ᱦᱮᱸ ᱱᱤᱛᱚᱜ ᱟᱸᱡᱚᱢ
ᱦᱮᱸ ᱱᱤᱜᱮ ᱜᱚᱝᱠᱮ ᱴᱷᱤᱠ ᱧᱚᱜ ᱟᱸᱡᱚᱢᱚᱜ ᱠᱟᱱᱟ ᱦᱮᱸ
ᱦᱳᱭ ᱚᱱᱟ ᱡᱟᱦᱟᱸ ᱟᱵᱚᱱᱟᱜ ᱱᱚᱥᱴᱚᱜ ᱠᱟᱱᱟ ᱚᱱᱟ ᱞᱟᱹᱜᱤᱫ ᱛᱮᱫᱚ ᱦᱚᱸ ᱛᱤᱱᱟᱹᱜ ᱜᱟᱱ ᱩᱯᱟᱹᱭ ᱢᱮᱱᱟᱜᱼᱟ ᱵᱟᱝᱟ ᱢᱮᱱᱛᱮ ᱫᱚ ᱵᱟᱝᱟ ᱚᱱᱟ ᱡᱟᱭᱜᱟ ᱨᱮ ᱟᱵᱚ ᱵᱟᱹᱫᱽ ᱠᱷᱮᱛᱨᱮ ᱱᱤᱛ ᱛᱚ ᱵᱟᱹᱲᱛᱤ ᱠᱟᱭᱛᱮ ᱦᱮᱸ ᱞᱟᱜᱟᱣ ᱡᱟᱹᱨᱩᱲᱟ ᱱᱤᱛᱚᱜ
ᱦᱳᱭ
ᱟᱫᱚ ᱱᱚᱣᱟ ᱥᱟᱨ ᱨᱟᱥᱟᱭᱱᱤᱠ ᱥᱟᱨ ᱵᱟᱵᱚᱱ ᱵᱮᱵᱚᱦᱟᱨᱟ ᱚᱱᱟ ᱫᱚ ᱵᱟᱝᱟ
ᱦᱳᱭ
ᱠᱷᱚᱱᱟᱜ ᱠᱚᱢ ᱨᱟᱥᱟᱭᱱᱤᱠᱟᱨ ᱫᱚ ᱠᱚᱢ ᱵᱚᱱ ᱵᱮᱵᱚᱦᱟᱨᱟ ᱡᱳᱵ ᱥᱟᱨᱜᱮ ᱵᱮᱵᱚᱦᱟᱨᱟ ᱚᱱᱟ ᱠᱟᱱᱟ ᱢᱤᱛ ᱫᱚ ᱟᱨ ᱫᱚᱥᱟᱨ ᱠᱟᱛᱷᱟ ᱫᱚ ᱦᱩᱭᱩᱜ ᱠᱟᱱᱟ ᱦᱮᱸ ᱡᱟᱦᱟᱸ ᱵᱟᱹᱫᱽ ᱢᱩᱫᱽ ᱨᱮ ᱢᱤᱫᱴᱟᱝ ᱯᱷᱚᱞᱚᱱ ᱵᱟᱹᱲᱛᱤ ᱫᱷᱟᱣ ᱫᱚ ᱵᱟᱵᱚᱱ ᱪᱟᱥᱟ
ᱦᱳᱭ ᱦᱳᱭ ᱢᱟᱱᱮ ᱢᱤᱫᱴᱮᱡ ᱢᱟᱱᱮ ᱜᱚᱝᱠᱮᱢ ᱞᱟᱹᱭ ᱠᱮᱫᱟ ᱢᱟᱱᱮ ᱢᱤᱫᱴᱮᱡ ᱠᱷᱮᱛ ᱨᱮᱫᱚ ᱦᱟᱸᱜ ᱢᱟᱱᱮ ᱢᱤᱫ ᱫᱷᱟᱣ ᱜᱮ ᱦᱩᱲᱩ ᱡᱩᱢᱲᱩ ᱪᱟᱥ ᱫᱚᱦᱲᱟ ᱠᱟᱛᱮᱫ ᱫᱚᱦᱟᱸᱜ ᱢᱟᱱᱮ ᱮᱴᱟᱜ ᱛᱩᱲᱤ ᱵᱟᱝᱠᱷᱟᱱ ᱡᱚᱱᱰᱨᱟ ᱡᱟᱦᱟᱸ ᱞᱮᱠᱟᱱᱟᱜ ᱵᱚ ᱪᱟᱥ ᱡᱮᱢᱚᱱ ᱢᱟ
ᱦᱮᱸ ᱦᱮᱸ ᱦᱮᱸ ᱦᱳᱭ ᱱᱤᱭᱟᱹ ᱫᱷᱟᱣ ᱦᱩᱲᱩ ᱵᱚᱱ ᱪᱟᱥ ᱠᱮᱫᱟ ᱮᱱᱠᱷᱟᱱ ᱚᱱᱟ ᱯᱚᱨᱮ ᱞᱮᱠᱷᱟ ᱡᱩᱫᱤ ᱡᱚᱱᱚᱲᱟ ᱠᱤᱢᱵᱟ ᱛᱩᱲᱤ ᱛᱤᱞᱢᱤ ᱱᱚᱝᱠᱟᱱᱟᱜ ᱵᱚᱱ ᱪᱟᱥᱟ ᱟᱨ ᱵᱟᱝᱠᱷᱟᱱ ᱦᱩᱲᱩ ᱡᱟᱦᱟᱸ ᱦᱩᱲᱩ ᱵᱚᱱ ᱪᱟᱥ ᱮᱫᱟ ᱚᱱᱟ ᱦᱩᱲᱩ ᱮᱴᱟᱜ ᱦᱩᱲᱩ ᱵᱚᱱ ᱪᱟᱥᱟ ᱚᱱᱟ ᱵᱟᱹᱜᱤ ᱠᱟᱛᱮ
ᱦᱳᱭ
ᱢᱮᱱᱠᱷᱟᱱ ᱚᱱᱟ ᱡᱟᱭᱜᱟ ᱨᱮ ᱧᱮᱞᱚᱜᱼᱟ ᱱᱟᱥᱮᱱᱟᱜ ᱚᱱᱟᱴᱟᱜ ᱫᱩᱥᱚᱱᱴᱟᱜ ᱡᱟᱦᱟᱸ ᱦᱟᱥᱟ ᱚᱱᱟᱴᱟᱜ
ᱦᱳᱭ ᱦᱳᱭ ᱦᱳᱭ ᱦᱳᱭ ᱮᱠᱫᱚᱢ ᱱᱟᱯᱟᱭ ᱠᱟᱛᱷᱟᱢ ᱞᱟᱹᱭᱫᱟ ᱜᱚᱢᱠᱮ ᱟᱨ ᱦᱚᱸᱜᱼᱚᱭ ᱡᱟᱦᱟᱸ ᱟᱵᱚ ᱦᱟᱸ ᱱᱮᱛᱟᱨ ᱫᱟᱜ ᱫᱤᱱ ᱡᱟ ᱡᱟᱦᱟᱸ ᱤᱭᱟᱹ ᱞᱟᱹᱭ ᱠᱮᱫᱟ ᱟᱵᱚᱣᱟᱜ ᱦᱚᱲᱢᱚ ᱥᱟᱶᱛᱮ ᱡᱟᱦᱟᱸ ᱫᱚ ᱨᱟᱥ ᱨᱟᱥᱟᱭᱚᱱᱤᱠ ᱥᱟᱟᱨ ᱨᱮᱱᱟᱜ ᱠᱷᱚᱛᱤ ᱦᱩᱭᱩᱜ ᱠᱟᱱ ᱫᱚ ᱢᱟᱱᱮ ᱨᱟᱥᱟᱭᱚᱱᱤᱠ ᱥᱟᱶᱛᱮ ᱟᱵᱚᱣᱟᱜ ᱦᱚᱲᱢᱚ ᱨᱮᱱᱟᱜ ᱠᱷᱚᱛᱤᱜ ᱠᱟᱱ ᱫᱚ ᱥᱟᱶᱛᱮ ᱦᱟᱥᱟ ᱨᱮᱱᱟᱜ ᱚᱱᱟ ᱫᱚ ᱦᱟᱸᱜ ᱟᱵᱚ ᱫᱚ ᱛᱤᱱᱟᱹᱜ ᱫᱤᱱ ᱠᱷᱚᱱᱟᱜ ᱵᱚ ᱵᱮᱣᱦᱟᱨ ᱜᱚᱫ ᱠᱟᱫᱟ ᱚᱠᱟᱴᱟᱜ ᱟᱨ ᱡᱟᱦᱟᱸ ᱫᱚ ᱢᱟᱱᱮ ᱦᱩᱲᱩ ᱠᱚᱢ ᱦᱩᱭᱩᱜ ᱠᱟᱱ ᱥᱮ ᱵᱮᱥᱤ ᱦᱩᱭᱩᱜ ᱠᱟᱱ ᱢᱟ ᱟᱨ ᱥᱟᱶᱛᱮ ᱟᱵᱚ ᱦᱩᱲᱩ ᱨᱮᱱᱟᱜ ᱟᱱᱟᱡᱽ ᱪᱮᱫᱞᱮᱠᱟ ᱦᱩᱭᱩᱜ ᱠᱟᱱᱟ ᱢᱟᱱᱮ ᱢᱟᱱᱮ ᱯᱟᱛᱞᱟᱜ ᱠᱟᱱᱟ ᱥᱮ ᱢᱚᱴᱟᱜ ᱠᱟᱱᱟ
ᱦᱮᱸ ᱱᱚᱣᱟ ᱫᱚ ᱡᱟᱦᱟᱸ ᱮᱱᱟᱝ ᱤᱧ ᱞᱟᱹᱭ ᱠᱮᱫ ᱞᱮᱠᱟ ᱢᱤᱫᱴᱟᱝ ᱦᱩᱲᱩ ᱡᱩᱫᱤ ᱢᱤᱫᱴᱟᱝ ᱠᱷᱮᱛ ᱨᱮ ᱵᱟᱨ ᱵᱟᱨ ᱵᱚᱱ ᱪᱟᱥᱟ
ᱦᱳᱭ
ᱠᱷᱟᱱ ᱚᱱᱟ ᱦᱩᱲᱩ ᱫᱚᱵᱚᱱ ᱧᱮᱞᱟ ᱵᱟᱹᱭ ᱵᱟᱹᱭᱛᱮ ᱚᱱᱟ ᱨᱮᱱᱟᱜ ᱯᱷᱚᱞᱚᱱ ᱫᱚ ᱠᱚᱢᱚᱜᱼᱟ ᱾ ᱨᱟᱥᱟᱭᱚᱱᱤᱠ ᱥᱟᱨ ᱞᱟᱜᱟᱣᱟ ᱦᱟᱥᱟ ᱜᱮ ᱱᱚᱥᱴᱚᱜᱼᱟ ᱢᱮᱱᱠᱷᱟᱱ ᱯᱷᱚᱞᱚᱱ ᱫᱚ ᱛᱩᱞᱚᱱᱟᱢᱩᱞᱚᱠ ᱵᱷᱟᱵᱮ ᱠᱚᱢᱚᱜᱼᱟ ᱱᱚᱣᱟ ᱫᱚ ᱧᱮᱞ ᱠᱟᱱᱟ ᱾ ᱚᱱᱟ ᱡᱟᱭᱜᱟ ᱨᱮ ᱠᱷᱚᱱ ᱥᱚᱵᱽᱡᱤ ᱮᱴᱟᱜ ᱥᱚᱵᱽᱡᱤ ᱵᱚᱱ ᱪᱟᱥᱟ ᱾ ᱡᱟᱦᱟᱸ ᱞᱮᱠᱟ ᱡᱩᱫᱤ ᱵᱚᱱ ᱧᱮᱞᱟ ᱡᱟᱦᱟᱸ ᱵᱟᱹᱫᱽ ᱨᱮ ᱟᱵᱚ ᱢᱤᱫ ᱫᱷᱟᱣ ᱦᱩᱲᱩ ᱵᱚᱱ ᱪᱟᱥ ᱠᱮᱫᱟ
ᱦᱳᱭ
ᱚᱱᱟ ᱵᱟᱹᱫᱽ ᱨᱮ ᱡᱩᱫᱤ ᱟᱵᱚ ᱥᱤᱛᱩᱝ ᱥᱤᱡᱤᱱ ᱡᱩᱫᱤ ᱚᱸᱰᱮ ᱢᱚᱴᱚᱨ ᱥᱩᱴᱤ ᱵᱚᱱ ᱢᱚᱴᱨᱚ ᱥᱩᱴᱤ ᱱᱚᱝᱠᱟᱱ ᱢᱤᱫᱴᱟᱝ ᱫᱟᱨᱮ ᱱᱟᱹᱲᱤ ᱠᱟᱱᱟ ᱾
ᱦᱳᱭ
ᱡᱟᱦᱟᱸ ᱫᱚ ᱤᱱᱟᱹ ᱯᱚᱨᱮ ᱵᱟᱹᱫᱽ ᱢᱚᱴᱚᱨ ᱥᱩᱴᱤ ᱡᱚᱠᱷᱚᱱ ᱵᱚᱱ ᱨᱟᱠᱟᱵᱟ ᱪᱟᱥ ᱤᱱᱟᱹ ᱚᱠᱛᱚ ᱫᱚ ᱚᱱᱟ ᱵᱟᱹᱫᱽ ᱨᱮ ᱦᱩᱲᱩ ᱡᱩᱫᱤᱵᱚᱱ ᱪᱟᱥᱟ ᱮᱱᱠᱷᱟᱱ ᱚᱱᱟ ᱵᱟᱹᱲᱛᱤ ᱦᱤᱡᱩᱜᱼᱟ ᱢᱚᱴᱚᱨ ᱥᱩᱴᱤ ᱚᱱᱟ ᱨᱮᱦᱮᱫ ᱨᱮ ᱚᱱᱟ ᱫᱟᱨᱮ ᱨᱮᱱᱟᱜ ᱦᱚᱸ ᱚᱱᱟ ᱢᱤᱫᱴᱟᱝ ᱜᱩᱱ ᱢᱮᱱᱟᱜᱼᱟ ᱾
ᱦᱳᱭ ᱟᱨ ᱜᱚᱢᱠᱮ ᱱᱚᱜᱼᱚᱭ ᱟᱨ ᱢᱤᱫᱴᱮᱱ ᱠᱩᱠᱞᱤ ᱢᱮᱱᱟᱜ ᱛᱤᱧᱟᱹ ᱡᱟᱦᱟᱸ ᱫᱚ ᱦᱟᱸᱜ ᱟᱵᱚ ᱜᱤᱫᱽᱨᱟᱹ ᱵᱮᱲᱟ
ᱦᱩᱸ
ᱡᱟᱦᱟᱸ ᱟᱵᱚ ᱠᱷᱮᱛ ᱠᱚᱨᱮᱱᱟᱜ ᱫᱟᱜ ᱥᱟᱶᱛᱮ ᱤᱭᱟᱹ ᱫᱟᱹᱲ ᱵᱟᱲᱟᱭ ᱠᱟᱱ ᱛᱟᱦᱮᱱᱟ ᱵᱚ ᱡᱟᱦᱟᱸ ᱞᱮᱠᱟ ᱜᱮ ᱾ ᱟᱨ ᱛᱚᱠᱷᱚᱱᱟᱜ ᱟᱨ ᱱᱤᱛᱚᱜᱟᱜ ᱢᱩᱫᱽᱨᱮ ᱯᱷᱟᱨᱟᱠ ᱡᱟᱦᱟᱸ ᱞᱮᱠᱟ ᱧᱮᱞᱚᱜ ᱠᱟᱱᱟ ᱞᱟᱹᱭᱟᱠᱚ ᱜᱤᱫᱽᱨᱟᱹ ᱚᱠᱛᱮ ᱫᱚ ᱟᱹᱰᱤ ᱟᱴᱮᱢ ᱨᱟᱹᱥᱠᱟᱹᱜ ᱾ ᱛᱟᱦᱮᱸᱫ ᱟᱨ ᱱᱤᱛᱚᱜ ᱫᱚ ᱟᱢ ᱢᱟᱱᱮ ᱠᱚᱢ ᱧᱚᱜ ᱮᱢ ᱨᱟᱹᱥᱠᱟᱹᱜ ᱠᱟᱱᱟ᱾ ᱢᱟᱱᱮ ᱠᱟᱨᱚᱱ ᱫᱚ ᱪᱮᱫ ᱠᱟᱱᱟ ᱢᱟᱱᱮ ᱜᱤᱫᱽᱨᱟᱹ ᱵᱮᱲᱟ ᱨᱮᱫᱚ ᱢᱟᱱᱮ ᱵᱟᱢ ᱵᱟᱲᱟᱭ ᱛᱟᱦᱮᱸᱫ ᱥᱮ ᱱᱤᱛᱚᱜ ᱫᱚ ᱚᱱᱮ ᱛᱚᱠᱷᱚᱱ ᱫᱚ ᱡᱟᱦᱟᱱᱟᱜ ᱜᱮᱢ ᱧᱟᱢ ᱚᱱᱟᱜᱮᱢ ᱢᱟᱱᱮ ᱚᱱᱟ ᱛᱮᱜᱮᱢ ᱨᱟᱹᱥᱠᱟᱹᱜ ᱛᱟᱦᱮᱸᱫ ᱾
ᱦᱳᱭ ᱱᱚᱣᱟ ᱫᱚ ᱜᱤᱫᱽᱨᱟᱹ ᱵᱮᱲᱟ ᱨᱮᱱᱟᱜ ᱢᱤᱫᱴᱟᱝ ᱡᱟᱦᱟᱸ ᱨᱟᱹᱥᱠᱟᱹ ᱡᱟᱦᱟᱸ ᱥᱟᱞᱟᱜ ᱡᱟᱦᱟᱸ ᱟᱸᱥ ᱛᱮᱛᱟᱝ ᱜᱤᱫᱽᱨᱟᱹ ᱵᱮᱲᱟ ᱡᱚᱠᱷᱚᱱ ᱵᱚᱱ ᱦᱟᱨᱟᱜᱼᱟ ᱤᱱᱟ ᱚᱠᱛᱚ ᱫᱚ ᱟᱵᱚᱱᱟᱜ ᱵᱚᱦᱚᱜ ᱦᱟ ᱠᱷᱟᱱ ᱫᱚ ᱯᱷᱟᱸᱠᱟ ᱜᱮ ᱛᱟᱦᱮᱸᱱᱟ
ᱦᱳᱭ
ᱡᱮ ᱡᱟᱦᱟᱱᱟᱜ ᱵᱚᱱ ᱧᱮᱞ ᱞᱮᱠᱷᱟᱱ ᱟᱵᱚ ᱚᱱᱟ ᱯᱚᱨᱤᱠᱠᱷᱟ ᱞᱮᱠ ᱞᱮᱠᱟ ᱥᱟᱱᱟ ᱵᱚᱱᱟ ᱟᱨᱠᱤ ᱚᱱᱟ ᱵᱚᱱ ᱧᱮᱞᱟ ᱚᱱᱟ ᱦᱟᱹᱯᱮᱥᱤᱫ ᱪᱤᱠᱟᱹᱜᱼᱟ ᱪᱮᱫ ᱞᱮᱠᱟ ᱵᱩᱡᱷᱟᱹᱜ, ᱡᱟᱦᱟᱸ ᱠᱷᱟᱹᱛᱤᱨ ᱛᱮ ᱟᱵᱚᱱᱟᱜ ᱵᱚᱦᱚᱜ ᱚᱱᱟᱴᱟᱜ ᱮ ᱠᱟᱹᱢᱤᱭᱟ ᱡᱮ ᱤᱧ ᱚᱸᱰᱮᱧ ᱪᱟᱞᱟᱜᱼᱟ ᱚᱱᱟᱧ ᱚᱱᱠᱟ ᱠᱟᱛᱮᱧ ᱧᱮᱞᱟ ᱱᱚᱝᱠᱟ ᱠᱟᱛᱮ ᱧᱮᱞᱟ ᱪᱮᱫ ᱞᱮᱠᱟ ᱵᱩᱡᱷᱟᱹᱜᱼᱟ ᱾ ᱱᱚᱼᱚᱜ ᱱᱟ ᱠᱷᱟᱹᱛᱤᱨ ᱜᱮ ᱱᱟᱦᱟᱜ ᱩᱱ ᱦᱤᱞᱚᱜ ᱫᱚ ᱵᱟᱹᱲᱛᱤ ᱠᱟᱨᱛᱮ ᱨᱟᱹᱥᱠᱟᱹ ᱵᱩᱡᱷᱟᱹᱜᱼᱟ᱾
ᱦᱳᱭ ᱴᱷᱤᱠ ᱴᱷᱤᱠ ᱜᱚᱝᱠᱮ ᱡᱟᱦᱟᱸ ᱫᱚ ᱴᱷᱤᱠ ᱜᱮ ᱜᱚᱝᱠᱮᱢ ᱞᱟᱹᱭ ᱟᱠᱟᱫᱟ ᱾ ᱡᱟᱦᱟᱸ ᱫᱚ ᱤᱧᱦᱚᱸ ᱚᱱᱮ ᱚᱱᱠᱟ ᱢᱟᱱᱮ ᱠᱟᱹᱴᱤᱡ ᱵᱮᱲᱟᱨᱮ ᱡᱟᱦᱟᱸ ᱫᱚ ᱜᱤᱫᱽᱨᱟᱹ ᱚᱠᱛᱮ ᱨᱮ ᱵᱟᱹᱧ ᱵᱩᱡ ᱛᱟᱦᱮᱸᱫ ᱡᱟᱦᱟᱸ ᱞᱮᱠᱟ ᱡᱟᱦᱟᱸᱱᱟᱜ ᱜᱤᱧ ᱧᱟᱢ ᱛᱟᱦᱮᱸ ᱚᱱᱟ ᱛᱮᱦᱚᱤᱧ ᱨᱟᱹᱥᱠᱟᱹᱜ ᱛᱟᱦᱮᱸᱫ ᱡᱟᱦᱟᱸ ᱫᱚ ᱱᱤᱛᱚᱜ ᱚᱱᱮ ᱚᱱᱠᱟᱱᱟᱜ ᱧᱟᱢ ᱨᱮᱦᱚᱧ ᱢᱟᱱᱮ ᱡᱟᱦᱟᱸᱟᱧ ᱧᱟᱢ ᱜᱤᱫᱽᱨᱟᱹ ᱚᱠᱛᱮ ᱨᱤᱧ ᱧᱟᱢ ᱠᱟᱫ ᱨᱮᱦᱚᱸ ᱚᱱᱟ ᱠᱷᱚᱡ ᱵᱟᱹᱲᱛᱤᱧ ᱧᱟᱢ ᱨᱮᱦᱚᱸ ᱢᱟᱱᱮ ᱩᱱᱟᱹᱴᱟᱜ ᱦᱟᱸ ᱨᱟᱹᱥᱠᱟᱹ ᱵᱟᱹᱧ ᱵᱩᱡᱫᱟ ᱾ ᱦᱳᱭ, ᱟᱨ ᱜᱚᱝᱠᱮ ᱯᱟᱲᱦᱟᱣ ᱠᱚᱫᱚ ᱛᱟᱢᱟ ᱛᱤᱱᱟᱹᱜ ᱡᱷᱟᱹᱞ ᱪᱟᱞᱟᱣ ᱦᱩᱭ ᱟᱠᱟᱱᱟ ᱱᱤᱛᱚᱝ ᱫᱚ ᱦᱟᱸᱜ ᱞᱟᱯᱷᱟᱝ ᱵᱤᱫᱫᱟᱹᱜᱟᱲ ᱥᱮᱛ ᱛᱤᱱᱟᱹᱡᱷᱟᱹᱞ ᱪᱟᱞᱟᱣ? ᱞᱟᱦᱟ ᱥᱮᱱ ᱠᱟᱱ ᱛᱟᱢᱟ?
ᱯᱷᱟᱝ ᱵᱤᱫᱽᱫᱟᱹᱜᱟᱲ ᱥᱮᱱᱜᱮ ᱦᱟᱸᱜ ᱥᱮᱱ ᱦᱳᱭ ᱠᱟᱱᱟ ᱡᱮᱜᱮᱛ ᱵᱤᱨᱽᱫᱟᱹᱜᱟᱲ ᱠᱚ ᱠᱚᱨᱮ ᱜᱮ ᱦᱟᱸᱜ ᱾ ᱱᱤᱛᱚᱜ ᱫᱚ ᱚ ᱚ ᱤᱱᱟᱹᱜ ᱜᱟᱱ ᱥᱟᱹᱛ ᱠᱟᱛᱮ ᱦᱟᱸᱜ ᱱᱤᱛᱚᱜ ᱫᱚ ᱡᱤᱨᱟᱹᱣ ᱦᱩᱭ
ᱦᱳᱭ ᱦᱳ ᱦᱳᱭ ᱛᱟᱦᱞᱮ
ᱪᱟᱥ ᱠᱟᱹᱢᱤ ᱠᱚᱨᱮ ᱜᱮ ᱦᱟᱸᱜ ᱾
ᱦᱳᱭ ᱛᱟᱦᱞᱮ ᱜᱚᱝᱠᱮ ᱞᱟᱯᱷᱟᱝ ᱵᱤᱫᱽᱫᱟᱹ ᱡᱮᱜᱮᱫ ᱵᱤᱫᱽᱫᱟᱹᱜᱟᱲ ᱛᱮᱢ ᱢᱩᱪᱟᱹᱫ ᱠᱮᱫᱟᱢ ᱚᱝᱠᱮ ᱛᱟᱦᱞᱮ ᱟᱢᱟᱜ ᱢᱟᱱᱮ ᱟᱵᱚ ᱱᱤᱛᱚᱜ ᱩᱱᱟᱹᱜ ᱜᱟᱱ ᱵᱚ ᱯᱟᱲᱦᱟᱣᱮᱫ ᱚᱝᱠᱮ ᱱᱚᱣᱟ ᱫᱚ ᱦᱟᱸᱜ ᱟᱵᱚ ᱡᱤᱭᱚᱱ ᱨᱮ ᱛᱤᱱᱟᱹᱜ ᱜᱟᱱ ᱞᱟᱹᱠᱛᱤ ᱛᱟᱦᱮᱸ ᱠᱟᱱᱟ ᱢᱟᱱᱮ ᱯᱟᱲᱦᱟᱣ ᱥᱟᱶ ᱥᱟᱶᱛᱮ ᱟᱵᱚ ᱪᱮᱫ ᱵᱚᱱ ᱚᱨᱡᱚᱱ ᱫᱟ ᱥᱮ ᱪᱮᱫ ᱟᱵᱚᱣᱟᱜ ᱤᱭᱟᱹ ᱟᱵᱚᱣᱟᱜ ᱡᱤᱭᱚᱱ ᱨᱮ ᱟᱹᱨᱩ ᱯᱷᱮᱨᱟᱣᱚᱜ ᱠᱟᱱᱟ ᱚᱱᱟ ᱠᱟᱹᱴᱤᱜ ᱮᱢ ᱞᱟᱹᱭ ᱞᱮᱠᱷᱟᱱ ᱱᱟᱯᱟᱭ ᱠᱚᱜᱼᱟ ᱾
ᱟ ᱦᱳᱭ ᱱᱚᱣᱟ ᱫᱚ ᱦᱟᱸᱜ ᱟᱸ ᱫᱚᱨᱠᱟᱨ ᱠᱟᱱ ᱜᱮᱭᱟ ᱾ ᱟᱵᱚ ᱱᱚᱣᱟᱻ ᱫᱷᱟᱹᱨᱛᱤ ᱨᱮ ᱢᱟᱹᱱᱢᱤ ᱡᱚᱱᱚᱢ ᱜᱮ ᱦᱟᱸᱜ ᱥᱚᱨᱮᱥ ᱡᱚᱱᱚᱢ ᱵᱚᱱ ᱢᱮᱱ ᱮᱫᱟ ᱢᱟᱹᱱᱢᱤ ᱜᱮ ᱱᱚᱝ ᱢᱤᱫᱴᱟᱝ ᱡᱤᱭᱟᱹᱞᱤ ᱠᱟᱱᱟ ᱵᱚᱱ ᱡᱟᱦᱟᱸᱭ ᱫᱚ ᱚᱜ ᱟᱵᱚ ᱵᱩᱜᱤ ᱟᱨ ᱵᱟᱹᱲᱤᱡ ᱵᱚᱱ ᱠᱩᱣᱟᱹ ᱫᱟᱲᱮᱭᱟᱜ ᱠᱟᱱᱟ ᱾
ᱦᱮᱸ ᱦᱳᱭ
ᱟᱨ ᱱᱚᱣᱟ ᱚᱞᱚᱜ ᱯᱟᱲᱦᱟᱣ ᱛᱟᱞᱟ ᱛᱮᱜᱮ ᱚᱱᱟ ᱫᱚ ᱴᱷᱟᱹᱣᱠᱟᱹᱜᱼᱟ ᱟᱨ ᱚᱞᱚᱜ ᱯᱟᱲᱦᱟ ᱠᱟᱹᱴᱤᱡ ᱵᱚᱱ ᱥᱮᱬᱟ ᱞᱮᱠᱷᱟᱱ ᱫᱚ ᱵᱩᱜᱤ ᱟᱨ ᱵᱟᱹᱲᱤᱡ ᱟᱹᱰᱤ ᱱᱟᱯᱟᱭ ᱛᱮ ᱞᱚᱜᱚᱱ ᱵᱚᱱ ᱵᱟᱪᱷᱟᱣ ᱫᱟᱲᱮᱭᱟᱜᱼᱟ ᱾ ᱟᱨ ᱟᱹᱠᱤᱞ ᱜᱮᱭᱟᱱ ᱞᱟᱥᱮᱨ ᱞᱮᱱᱠᱷᱟᱱ ᱮ ᱟᱵᱚ ᱟᱯ ᱯᱩᱥᱩᱞᱩᱜ ᱰᱟᱦᱟᱨ ᱨᱮ ᱚᱱᱟ ᱜᱚᱲᱚᱭ ᱮᱢᱟ ᱵᱚᱱᱟ ᱾
ᱮᱢᱟ ᱵᱚᱱᱟ ᱦᱳᱭ ᱾ ᱜᱚᱝᱠᱮ ᱛᱟᱦᱞᱮ ᱦᱟᱸᱜ ᱟᱢᱟᱜ ᱤᱭᱟᱹ ᱡᱤᱭᱚᱱ ᱨᱮ ᱚᱝᱠᱟᱱᱟᱜ ᱪᱤᱱᱛᱟᱹ ᱵᱟᱝ ᱦᱳᱭ ᱠᱟᱱᱟ ᱡᱟᱦᱟᱸ ᱫᱚ ᱦᱟᱸᱜ ᱤᱧ ᱞᱟᱯᱷᱟᱝ ᱡᱮᱜᱮᱛ ᱵᱤᱫᱽᱫᱟᱹᱜᱟᱲ ᱛᱮᱧ ᱠᱚᱨᱟᱣ ᱫᱟ ᱦᱟ ᱡᱟᱦᱟᱱᱟᱜ ᱢᱤᱫᱴᱮᱜ ᱤᱧᱟᱹᱜ ᱪᱤᱱᱛᱟᱹ ᱡᱮ ᱡᱟᱦᱟᱸᱨᱮ ᱤᱧᱟ ᱮᱸᱴᱠᱮᱴᱚᱬᱮ ᱵᱟᱝ ᱦᱳᱭᱳᱜᱼᱟ ᱡᱟᱦᱟᱸ ᱫᱚ ᱞᱟᱯᱷᱟᱝ ᱵᱤᱫᱽᱫᱟᱹᱜᱟᱲ ᱨᱮ ᱮᱸᱴᱠᱮᱴᱚᱬᱮ ᱦᱳᱭ ᱵᱟᱲᱟ ᱠᱟᱱᱟ ᱥᱮ ᱵᱟᱝ ᱦᱳᱭ ᱵᱟᱲᱟ ᱠᱟᱱᱟ ᱡᱟᱦᱟᱸ ᱛᱮᱫᱚ ᱢᱟᱱᱮ ᱦᱚᱜ-ᱚᱝᱠᱟ ᱠᱟᱱᱟ ᱤᱧ ᱫᱚ ᱤᱱᱟᱹᱜ ᱜᱤᱧ ᱯᱟᱲᱦᱟᱜᱼᱟ ᱡᱟᱦᱟᱸ ᱛᱮᱫᱚ ᱦᱟᱸᱜ ᱥᱮ ᱮᱠᱤ ᱜᱮ ᱤᱧᱟᱹᱜ ᱤᱭᱟᱹ ᱦᱟᱱᱟ ᱛᱮᱦᱚᱸ ᱠᱟᱹᱣᱰᱤᱧ ᱟᱨᱡᱟᱣᱟ ᱟᱨ ᱜᱚ ᱯᱟᱲᱦᱟᱣ ᱠᱟᱛᱮᱜ ᱦᱚᱸ ᱢᱟᱱᱮ ᱠᱟᱹᱣᱰᱤᱧ ᱟᱨᱡᱟᱣᱟ ᱾ ᱚᱱᱮᱠᱟᱱ ᱠᱟᱱᱟᱜ ᱪᱤᱱᱛᱟᱹ ᱵᱷᱟᱵᱱᱟ ᱠᱚ ᱦᱮᱡ ᱵᱟᱲᱟ ᱟᱠᱟᱱᱟ ᱥᱮ ᱵᱟᱝᱟ?
ᱟ ᱦᱳᱭ ᱱᱚᱣᱟ ᱫᱚᱻ ᱞᱟᱹᱠᱛᱤᱭᱟᱜ ᱠᱟᱛᱷᱟ ᱠᱟᱱ ᱜᱮᱭᱟ ᱾ ᱟ ᱡᱟᱦᱟᱸ ᱞᱮᱠᱟ ᱱᱤᱡᱮ ᱪᱟᱞᱟᱣ ᱦᱳᱭ ᱠᱟᱱᱟ ᱤᱛᱩᱱ ᱠᱷᱚᱱ ᱮᱦᱚᱵ ᱠᱟᱛᱮᱜ ᱢᱟᱨᱟᱝ ᱵᱤᱨᱫᱟᱹᱜᱟᱲ ᱡᱮᱜᱮᱛ ᱵᱤᱨᱫᱟᱹᱜᱟᱲ ᱫᱷᱟᱹᱵᱤᱡ ᱾ ᱟᱫᱚ ᱟᱸᱥ ᱫᱚ ᱟᱹᱰᱤ ᱞᱮᱠᱟᱱᱟᱜ ᱜᱮ ᱢᱮᱱᱟᱜᱼᱟ ᱮᱱ ᱛᱮ ᱨᱮᱦᱚᱸ ᱯᱟᱹᱭᱞᱟᱹ ᱠᱟᱛᱷᱟ ᱫᱚ ᱦᱳᱭᱳᱜ ᱠᱟᱱᱟ ᱚᱱᱟ ᱡᱟᱭᱜᱟ ᱨᱮ ᱥᱮᱱ ᱠᱟᱛᱮᱜ ᱚᱸᱰᱮ ᱢᱟᱪᱮᱫ ᱜᱚᱝᱠᱮ ᱠᱚ ᱢᱟᱪᱮᱫ ᱜᱩᱨᱩ ᱠᱚ ᱪᱮᱫ ᱠᱚ ᱞᱟᱹᱭ ᱫᱟ ᱚᱱᱟ ᱱᱟᱯ ᱯᱟᱭ ᱛᱮ ᱥᱮᱬᱟ ᱟᱫᱚ ᱛᱮ ᱡᱟᱦᱟᱸ ᱞᱮᱠᱟ ᱱᱤᱡᱮᱨᱟᱜ ᱫᱤᱱᱟᱹᱢ ᱫᱤᱱ ᱡᱤᱵᱚᱱ ᱨᱮ ᱮᱸ ᱵᱩᱜᱤ ᱵᱟᱹᱲᱤᱡ ᱵᱩᱡᱷᱟᱹᱣ ᱚ ᱜᱟᱱᱚᱜᱼᱟ ᱟᱨᱡᱟᱣ ᱥᱟᱶ ᱥᱟᱶᱛᱮ ᱦᱮᱸ ᱱᱚᱣᱟ ᱦᱚᱸ ᱟᱥᱟ ᱢᱮᱱᱟᱜᱼᱟ ᱡᱟᱦᱟᱸ ᱞᱮᱠᱟ ᱱᱤᱛᱚᱜ ᱫᱚ ᱯᱟᱹᱦᱤᱞ ᱫᱚ ᱟᱵᱚ ᱪᱟᱥᱵᱟᱥ ᱠᱟᱛᱮ ᱵᱚᱱ ᱟᱹᱥᱩᱞᱚᱜ ᱠᱟᱱ ᱛᱟᱦᱮᱸᱜ ᱨᱮᱦᱚᱸ ᱱᱟᱦᱟᱜ ᱱᱚᱣᱟ ᱥᱚᱥᱱᱚᱜ ᱡᱩᱜᱽ ᱨᱮ ᱦᱮᱡ ᱠᱟᱛᱮ ᱫᱚ ᱠᱟᱹᱣᱰᱤ ᱟᱹᱨᱤ ᱠᱮᱴ ᱴᱮᱡ ᱞᱟᱹᱜᱤᱫ ᱫᱚ ᱟᱵᱚ ᱡᱟᱦᱟᱸ ᱞᱮᱠᱟ ᱟᱨ ᱴᱟᱠᱟ ᱯᱩᱭᱥᱟᱹ ᱨᱚᱡᱽᱜᱟᱨ ᱞᱟᱹᱜᱤᱫ ᱛᱮᱦᱚᱸ ᱥᱚᱨᱠᱟᱨᱤ ᱠᱟᱹᱢᱤ ᱠᱚᱨᱮᱦ ᱪᱟᱞᱟᱣ ᱠᱟᱛᱮ ᱵᱚᱱ ᱟᱹᱥᱩᱞᱚᱜ ᱠᱟᱱ ᱜᱮᱭᱟ
ᱞᱟᱹᱭ
ᱢᱮᱱᱟᱜᱼᱟ ᱡᱟᱦᱟᱸ ᱞᱮᱠᱟ ᱚᱞᱚᱜ ᱯᱟᱲᱦᱟᱣ ᱥᱮᱬᱟ ᱠᱟᱛᱮᱫ ᱟᱹᱰᱤᱜᱟᱱ ᱟᱨᱡᱟᱣ ᱵᱩᱜᱤ ᱵᱟᱹᱲᱤᱡ ᱴᱷᱤᱠᱟᱹ ᱥᱟᱶ ᱚᱱᱟ ᱦᱚᱸ ᱟᱸᱥ ᱢᱮᱱᱟᱜᱼᱟ ᱦᱟᱯᱮᱱ ᱫᱤᱱ ᱨᱮ ᱡᱩᱫᱤ ᱚᱱᱠᱟᱱᱟᱜ ᱠᱟᱹᱢᱤ ᱠᱚ ᱠᱟᱹᱢᱤ ᱨᱮᱱᱟᱜ ᱥᱩᱡᱳᱜᱽ ᱱᱚᱜ ᱢᱮᱱᱠᱷᱟᱱ ᱚᱱᱟ ᱨᱮᱦᱚᱸ ᱠᱟᱹᱢᱤ ᱦᱩᱭᱩᱼᱟ
ᱜᱚᱢᱠᱮ ᱟᱨ ᱥᱟᱶᱛᱮ ᱡᱮᱢᱚᱱ ᱱᱚᱜᱼᱚᱭ ᱞᱟᱹᱭ ᱠᱮᱫᱟ ᱟᱵᱚᱣᱟᱜ ᱟᱯᱟᱥᱩᱞᱩᱜ ᱥᱮ ᱚᱱᱟ ᱡᱤᱭᱚᱱ ᱨᱮᱱᱟᱜ ᱡᱮ ᱦᱟᱯᱮᱱ ᱫᱤᱱᱨᱮ ᱟᱵᱚ ᱡᱟᱦᱟᱸ ᱠᱟᱹᱢᱤ ᱠᱟᱹᱢᱤ ᱵᱚᱱ ᱧᱟᱢ ᱫᱟᱲᱮᱭᱟᱜ ᱢᱟ ᱥᱮ ᱤᱭᱟᱹ ᱱᱟᱯᱟᱭ ᱛᱮ ᱡᱤᱭᱚᱱ ᱵᱚᱱ ᱠᱷᱟᱸᱰᱟᱣ ᱫᱟᱲᱮᱜ ᱢᱟ ᱴᱷᱤᱠ ᱜᱮᱭᱟ ᱜᱚᱝᱠᱮ ᱛᱟᱦᱞᱮ ᱟᱵᱚ ᱯᱟᱲᱦᱟᱣ ᱡᱟᱦᱟᱸ ᱟᱵᱚ ᱫᱚ ᱜᱤᱫᱽᱨᱟᱹ ᱚᱠᱛᱮ ᱟᱨ ᱱᱤᱛᱚᱜ ᱚᱠᱛᱚ ᱨᱮᱱᱟᱜ ᱡᱟᱦᱟᱸ ᱫᱚ ᱟᱵᱚ ᱞᱟᱯᱷᱟᱝ ᱡᱮᱜᱮᱫ ᱞᱟᱯᱷᱟᱝ ᱵᱤᱫᱽᱫᱟᱹᱜᱟᱲ ᱥᱟᱶᱛᱮ ᱡᱮᱜᱮᱛ ᱵᱤᱫᱽᱫᱟᱹᱜᱟᱲ ᱨᱮ ᱡᱟᱦᱟᱸ ᱫᱚ ᱯᱷᱟᱨᱟᱠ ᱢᱮᱱᱟᱜ ᱫᱚ ᱡᱟᱦᱟᱸ ᱫᱚ ᱜᱤᱫᱽᱨᱟᱹ ᱚᱠᱛᱮ ᱨᱮ ᱯᱟᱲᱦᱟᱣ ᱩᱱᱟᱹᱜ ᱢᱚᱸᱡᱽ ᱵᱟᱭ ᱵᱩᱡᱽ ᱠᱚᱣᱟ ᱥᱮ ᱟᱫᱚᱢ ᱜᱤᱫᱽᱨᱟᱹ ᱫᱚ ᱢᱚᱸᱡᱽ ᱠᱚ ᱵᱩᱡᱽ ᱠᱮᱭᱟ ᱦᱚᱜᱱᱟ ᱫᱚ ᱪᱮᱫ ᱞᱮᱠᱟ ᱢᱟᱱᱮ
ᱦᱳᱭ ᱚᱱᱟ ᱫᱚ ᱟᱹᱰᱤ ᱚᱠᱛᱚ ᱧᱮᱞ ᱟᱠᱟᱱᱟ ᱱᱤᱡᱮᱨᱟᱜ ᱡᱤᱵᱚᱱ ᱨᱮᱦᱚᱸ ᱡᱟᱦᱟᱸᱞᱮᱠᱟ ᱜᱤᱫᱽᱨᱟᱹ ᱚᱠᱛᱚ ᱧᱮᱞ ᱟᱠᱟᱱᱟ. ᱛᱤᱱᱟᱜ ᱜᱟᱱ ᱜᱤᱫᱽᱨᱟᱹ ᱫᱚ ᱦ ᱟᱹᱰᱤ ᱞᱚᱜᱚᱱ ᱠᱚ ᱥᱮᱬᱟ ᱫᱟᱲᱮᱭᱟᱜᱼᱟ ᱟᱨ ᱛᱤᱱᱟᱹᱜ ᱜᱟᱱ ᱜᱤᱫᱽᱨᱟᱹ ᱫᱚ ᱞᱚᱜᱚᱱ ᱛᱮ ᱵᱟᱠᱚ ᱵᱩᱡᱽ ᱫᱟᱲᱮᱭᱟᱜᱼᱟ ᱟᱫᱚ ᱱᱚᱣᱟ ᱟᱯᱱᱟᱨᱟᱜ ᱡᱤᱵᱚᱱ ᱨᱮ ᱱᱚᱝᱠᱟᱱᱟᱜ ᱦᱩᱭᱩ ᱟᱠᱟᱱ ᱜᱮᱭᱟ ᱡᱟᱦᱟᱸ ᱫᱚ ᱜᱤᱫᱽᱨᱟᱹ ᱩᱢᱮᱨ ᱨᱮ ᱡᱟᱦᱟᱸ ᱦᱳᱭᱛᱳ ᱵᱟᱝ ᱵᱩᱡᱽ ᱦᱩᱭᱩᱜ ᱫᱟᱲᱮᱭᱟᱜ ᱦᱩᱭᱩᱜ ᱛᱟᱦᱮᱸᱜᱼᱟ ᱱᱤᱛᱚᱜ ᱫᱚ ᱞᱟᱯ ᱥᱟᱪᱮᱫ ᱨᱮ ᱥᱮᱱᱛ ᱫᱚ ᱱᱤᱡᱮᱛᱮ ᱢᱤᱫᱴᱟᱝ ᱡᱤᱱᱤᱥ ᱡᱟᱦᱟᱸᱞᱮᱠᱟ ᱪᱮᱫ ᱤᱧ ᱞᱟᱹᱭᱟ ᱱᱤᱡᱮᱛᱮ ᱢᱤᱫᱴᱟᱝ ᱧᱮᱞ ᱠᱟᱛᱮ ᱥᱮᱬᱟ ᱟᱨ ᱚᱱᱟ ᱥᱮᱬᱟ ᱠᱟᱛᱮ ᱟᱨ ᱢᱤᱫᱴᱟᱝ ᱦᱚᱲ ᱞᱟᱹᱭ ᱵᱩᱡᱷᱟᱹᱣ ᱨᱮᱱᱟᱜ ᱡᱟᱦᱟᱸ ᱫᱟᱲᱮ
ᱞᱮᱟᱹᱭ ᱵᱩᱡᱽ ᱮᱱᱟ ᱦᱮᱸ
ᱜᱟᱱᱚᱜ ᱠᱟᱱᱟ ᱜᱟᱱᱚᱜᱼᱟ ᱟᱨᱠᱤ ᱥᱮᱪᱮᱫ ᱨᱮᱫᱚ
ᱟᱨ ᱦ ᱟᱨ ᱜᱚᱝᱠᱮ ᱟᱨ ᱢᱤᱫᱴᱮᱡ ᱠᱩᱠᱞᱤ ᱢᱮᱱᱟᱜ ᱛᱟᱭᱱᱟ ᱡᱟᱦᱟᱸ ᱫᱚ ᱦᱟᱸᱜ ᱤᱭᱟᱹ ᱟᱵᱚ ᱡᱚᱠᱷᱚᱱ ᱟᱢ ᱜᱚᱢᱠᱮ ᱟᱸᱡᱚᱢ ᱟᱸᱡᱚᱢ ᱜᱚᱢᱠᱮ
ᱜᱚᱢᱠᱮ ᱟᱸᱡᱚᱢᱚᱜ ᱠᱟᱱᱟ
ᱦᱳᱭ ᱢᱮᱱᱫᱟᱹᱧ ᱟᱢᱟᱜ ᱡᱤᱭᱚᱱ ᱨᱮᱫᱚ ᱦᱟᱸᱜ ᱚᱠᱟᱴᱟᱜ ᱪᱚᱝ ᱢᱟᱱᱮ ᱯᱟᱲᱦᱟᱜ ᱡᱤᱭᱚᱱ ᱡᱟᱦᱟᱸᱭ ᱜᱤᱫᱽᱨᱟᱹ ᱚᱠᱛᱚ ᱨᱮ ᱯᱟᱲᱦᱟᱣ ᱢᱚᱸᱡᱮᱢ ᱵᱩᱡᱽ ᱠᱮ ᱥᱮ ᱞᱟᱯᱷᱟᱝ ᱵᱤᱫᱽᱫᱟᱹᱜᱟᱲ ᱥᱮ ᱡᱮᱜᱮᱫ ᱵᱤᱫᱽᱫᱟᱹᱜᱟᱲ ᱨᱮᱦ ᱡᱟᱦᱟᱸ ᱫᱚ ᱢᱚᱸᱢ ᱵᱩᱡᱽ ᱛᱟᱦᱮᱸᱫ
ᱦᱳᱭ ᱚᱱᱟᱫᱚ ᱫᱚᱢᱮ ᱰᱷᱮᱨ ᱜᱤᱫᱽᱨᱟᱹ ᱩᱢᱮᱨ ᱨᱮᱱᱟᱜ ᱠᱟᱛᱷᱟ ᱫᱚ ᱵᱟᱝ ᱩᱭᱦᱟᱹᱨᱚᱜᱼᱟ ᱮᱱᱦᱚᱸ ᱢᱟᱲᱟᱝ ᱠᱷᱚᱱᱜᱮ ᱯᱟᱲᱦᱟᱣ ᱫᱚ ᱟᱯᱱᱟᱨᱟᱜ ᱫᱚ ᱢᱚᱱᱮ ᱨᱮᱫᱚ ᱨᱟᱹᱥᱠᱟᱹ ᱫᱚ ᱚ ᱧᱟᱢᱟ ᱟᱠᱟᱱ ᱜᱮᱭᱟ ᱟᱫᱚ ᱨᱟᱹᱥᱠᱟᱹ ᱛᱟᱞᱟᱛᱮ ᱟᱹᱰᱤᱜᱟᱱ ᱡᱟᱸᱜᱮ ᱫᱟᱨᱟᱢ ᱛᱟᱞᱟᱛᱮᱦᱟᱸᱜ ᱛᱮᱦᱮᱧ ᱱᱚᱣᱟ ᱡᱟᱭᱜᱟ ᱨᱮ ᱥᱮᱴᱮᱨ ᱦᱩᱭᱩ ᱟᱠᱟᱱᱟ ᱟᱫᱚ ᱱᱤᱛᱦ ᱚᱱᱠᱟᱱᱟᱜ ᱥᱮᱪᱮᱫ ᱥᱟᱞ ᱥᱟᱞᱟᱜ ᱫᱚ ᱢᱮᱱᱟᱜ ᱵᱚᱱ ᱜᱮᱭᱟ ᱦᱟᱸᱜ ᱡᱩᱲᱟᱹᱣ ᱫᱚ ᱢᱟᱹᱱᱢᱤᱭᱟᱜ ᱡᱤᱵᱚᱱ ᱨᱮ ᱵᱟᱝ ᱪᱟᱵᱟᱜᱼᱟ ᱟᱫᱚ ᱱᱤᱛ ᱦᱚᱸ ᱮᱱᱟᱝ ᱠᱷᱚᱱ ᱫᱚ ᱱᱤᱛᱚᱜ ᱫᱚ ᱟᱨᱚ ᱵᱟᱹᱲᱛᱤ ᱮᱫ ᱟ ᱜᱮ ᱵᱟᱹᱲᱛᱤᱜ ᱠᱟᱱᱟ ᱟᱨᱠᱤ
ᱦᱳᱭ ᱦᱳᱭ ᱦᱳᱭ ᱜᱚᱝᱠᱮ ᱡᱮᱢᱚᱱ ᱤᱧᱟᱹᱜ ᱠᱟᱹᱴᱤᱡ ᱡᱤᱵᱚᱱ, ᱡᱤᱭᱚᱱ ᱨᱮᱫᱚ ᱦᱟᱸᱜ ᱦᱚᱸᱜ-ᱚᱝᱠᱟ ᱦᱩᱭ ᱟᱠᱟᱱᱟ ᱡᱮᱢᱚᱱ ᱠᱟᱹᱴᱤᱡ ᱡᱤᱭᱚᱱ ᱨᱮᱫᱚ ᱤᱧ ᱫᱚ ᱦᱟᱸᱜ ᱩᱱᱟᱹᱜ ᱟᱸᱴ ᱫᱚ ᱵᱟᱹᱧ ᱯᱟᱲᱦᱟᱜ ᱛᱟᱦᱮᱸᱫ ᱠᱤᱱᱛᱩ ᱨᱟᱹᱥᱠᱟᱹ ᱢᱤᱫ ᱢᱤᱫᱴᱮᱡ ᱛᱟᱦᱮᱸ ᱠᱟᱱ ᱛᱤᱧᱟᱹ ᱡᱮ ᱤᱧ ᱤᱧ ᱥᱚᱸᱜᱮ ᱛᱮ ᱡᱟᱦᱟᱸᱭ ᱠᱚ ᱯᱟᱲᱦᱟᱜ ᱛᱟᱦᱮᱸᱜ ᱩᱝᱠᱩ ᱧᱮᱞᱛᱮ ᱤᱧ ᱫᱚ ᱢᱤᱫᱴᱮᱡ ᱯᱟᱲᱦᱟᱣ ᱨᱮᱱᱟᱜ ᱟᱜᱨᱚᱦᱚ ᱡᱟᱱᱟᱢᱟᱹᱧ ᱛᱟᱦᱮᱸᱫ ᱟᱨ ᱞᱟᱯᱷᱟᱝ ᱵᱤᱫᱫᱟᱹᱜᱟᱲ ᱫᱚ ᱦᱟᱸᱜ ᱢᱟᱱᱮ ᱩᱱᱠᱩ ᱤᱧᱟᱹᱜ ᱢᱤᱫᱴᱮᱡ ᱪᱤᱱᱛᱟᱹ, ᱪᱤᱱᱛᱟᱹ ᱛᱟᱞᱟᱛᱮ ᱦᱟᱸᱜ ᱱᱚᱣᱟ ᱫᱚ ᱦᱟᱸᱜ ᱯᱟᱲᱦᱟᱣ ᱠᱚ ᱞᱟᱦᱟ ᱤᱫᱤᱭ ᱛᱤᱧ ᱛᱟᱦᱮᱸᱫ ᱢᱟᱱᱮ ᱚᱱᱟ ᱮᱠᱮᱱ ᱫᱚ ᱪᱮᱫ ᱞᱮᱠᱟᱱ ᱯᱷᱟᱨᱟᱠ ᱛᱟᱦᱮᱸ ᱠᱚᱜᱼᱟ
ᱦᱳᱭ ᱟᱫᱚ ᱡᱚᱠᱷᱚᱱ ᱜᱮ ᱟᱵᱚ ᱠᱟᱹᱴᱤᱡ ᱠᱷᱚᱱᱟᱜ ᱵᱚᱱ ᱢᱟᱨᱟᱝ ᱮᱱᱟ ᱟᱵᱚᱱᱟᱜ ᱩᱭᱦᱟᱹᱨ ᱵᱷᱟᱵᱱᱟ ᱦᱚᱸ ᱚᱥᱟᱨ ᱪᱟᱞᱟᱜᱼᱟ ᱱᱟᱣᱟᱱᱟᱜ ᱡᱤᱱᱤᱥ ᱵᱚᱱ ᱧᱮᱞ ᱞᱮᱠᱷᱟᱱ ᱟᱸᱡᱚᱢ ᱞᱮᱠᱷᱟᱱ ᱵᱚᱱ ᱚᱱᱟᱨᱮ ᱱᱟᱣᱟ ᱱᱟᱣᱟ ᱠᱩᱠᱞᱤ ᱥᱤᱨᱡᱚᱱᱚᱜᱼᱟ
ᱦᱳᱭ ᱦᱳᱭ
ᱚᱱᱟ ᱥᱤᱨᱡᱚᱱ ᱞᱮᱱᱠᱷᱟᱱ ᱜᱮ ᱟᱹᱰᱤ ᱠᱤᱪᱷᱩ ᱵᱟᱰᱟᱭ ᱨᱮᱱᱟᱜ ᱟᱹᱰᱤ ᱠᱤᱪᱷᱩ ᱥᱮᱸᱫᱽᱨᱟ ᱨᱮᱱᱟᱜ ᱟᱹᱰᱤ ᱠᱤᱪᱷᱩ ᱠᱷᱚᱸᱫᱽᱨᱚᱸᱱ ᱨᱮᱱᱟᱜ ᱟᱥ ᱛᱮᱭᱟᱨᱚᱜᱼᱟ